ᱦᱮᱞᱳ
ᱦᱟᱹᱭ ᱜᱚᱝᱠᱮ
ᱡᱚᱦᱟᱨ ᱜᱮ ᱡᱚᱦᱟᱨ
ᱦᱩᱸ ᱡᱚᱦᱟᱨ ᱜᱮ ᱜᱚᱝᱠᱮ
ᱠᱮ ᱪᱮᱫ ᱠᱚᱵᱤᱧ ᱪᱤᱠᱟᱹ ᱵᱟᱲᱟᱭᱮᱜ-ᱟ?
ᱱᱤᱛᱚᱜ ᱦᱟᱹᱵᱤᱡ ᱫᱚ ᱚᱱᱠᱟ ᱫᱚ ᱪᱮᱫ ᱦᱚᱸ ᱵᱟᱝ ᱫᱩᱲᱩᱵ ᱠᱟᱱᱟᱞᱤᱧ᱾
ᱟᱪᱪᱷᱟ ᱪᱷᱟ ᱟᱹᱞᱤᱧ ᱦᱚᱸ ᱱᱚᱜ-ᱚᱭ ᱡᱚᱢ ᱵᱟᱲᱟ ᱠᱟᱛᱮᱜ ᱫᱩᱲᱩᱵ ᱵᱟᱲᱟ ᱟᱠᱟᱱᱟ᱾
ᱟᱪᱪᱷᱟ
ᱦᱩᱸ ᱦᱩᱸ
ᱛᱚ ᱥᱮᱛᱟᱜ ᱡᱚᱢᱟᱜ ᱠᱚᱫᱚ ᱦᱩᱭᱱᱟ ᱥᱮ ᱵᱟᱝ?
ᱦᱮᱸ ᱦᱮᱸ ᱚᱱᱟ ᱠᱚᱜᱮ ᱡᱚᱢ ᱵᱟᱲᱟ ᱠᱟᱛᱮᱫ ᱦᱟᱸᱜ ᱞᱤᱧ ᱫᱩᱲᱩᱵ ᱵᱟᱲᱟ ᱟᱠᱟᱱᱟ᱾
ᱟᱪᱪᱷᱟ ᱛᱟ ᱱᱟᱯᱟᱭ ᱵᱟᱲᱟ ᱜᱮ?
ᱦᱮᱸ ᱜᱚᱝᱠᱮ ᱦᱟᱯᱮ ᱠᱚᱣᱟᱜ ᱫᱟᱭᱟ ᱫᱩᱞᱟᱹᱲ ᱛᱮ ᱟᱹᱞᱤᱧ ᱫᱚ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ᱾
ᱟᱪᱪᱷᱟ
ᱟᱹᱵᱤᱱ ᱫᱚ ᱜᱚᱝᱠᱮ ᱚᱠᱟ ᱞᱮᱠᱟ ᱢᱮᱱᱟᱜ ᱟᱠᱟᱜ ᱵᱤᱱᱟ?
ᱟᱹᱞᱤᱧ ᱦᱚᱸ ᱱᱟᱯᱟᱭ ᱜᱮ ᱟᱹᱰᱤ ᱱᱟᱯᱟᱭ᱾ ᱫᱤᱭᱮ ᱚᱲᱟᱜ ᱠᱚᱨᱮ ᱫᱚ ᱥᱟᱱᱟᱢ ᱠᱚᱜᱮ ᱱᱟᱯᱟᱭ ᱵᱟᱲᱟ?
ᱦᱮᱸ ᱦᱮᱸ ᱥᱟᱱᱟᱢ ᱠᱚ ᱱᱟᱯᱟᱭ ᱵᱟᱲᱟ ᱜᱮᱭᱟᱞᱮ᱾
ᱢᱳ ᱪᱪᱷᱟ
ᱟᱨ ᱜᱚᱢᱠᱮ ᱟᱹᱵᱤᱱ ᱫᱚ?
ᱟᱹᱞᱤᱧ ᱦᱚᱸ ᱱᱟᱯᱟᱭ ᱵᱟᱲᱟ ᱜᱮ ᱜᱚᱝᱠᱮ ᱞᱟᱹᱭ ᱫᱟᱞᱤᱧ ᱡᱮ ᱮᱸ ᱨᱚᱲ ᱠᱟᱹᱴᱤᱡ ᱟᱥᱛᱮ ᱟᱸᱡᱚᱢᱚᱜ ᱠᱟᱱᱟ
ᱟᱪᱪᱷᱟ ᱜᱚᱝᱠᱮ
ᱦᱮᱸ
ᱞᱳ ᱜᱚᱝᱠᱮ ᱟᱫᱩᱧ ᱞᱟᱹᱭᱮᱫ ᱛᱟᱦᱮᱸᱫ ᱡᱮ ᱟᱯᱮᱭᱟᱜ ᱜᱷᱟᱨᱚᱸᱡᱽ ᱠᱚᱨᱮ ᱛᱤᱱᱟᱹᱜ ᱢᱮᱱᱟᱜ ᱯᱮᱭᱟ?
ᱟᱞᱮ ᱫᱚ ᱢᱮᱱᱟᱜ ᱞᱮ ᱜᱮᱭᱟ ᱥᱟᱸᱜᱮ ᱜᱮ᱾ ᱟᱯᱮ ᱫᱚ?
ᱟᱞᱮ ᱦᱚᱸ ᱚᱱᱠᱟᱜᱮ ᱟᱞᱮ ᱤᱧ ᱟᱭᱳ ᱤᱧ ᱵᱟᱵᱟ ᱛᱟᱯᱚᱨᱮ ᱤᱧ ᱵᱚᱠᱚᱧ ᱠᱩᱲᱤ ᱟᱨ ᱤᱧ ᱟᱞᱮ ᱫᱚᱞᱮ ᱯᱩᱱ ᱦᱚᱲ ᱜᱮᱭᱟ᱾
ᱟᱪᱪᱷᱟ
ᱦᱮᱸ ᱟᱫᱚ ᱜᱚᱝᱠᱮ ᱚᱸ ᱱᱤᱛᱚᱜ ᱫᱚ ᱚᱸ ᱥᱮ ᱱᱤᱭᱟᱹ ᱠᱚᱴᱟ ᱫᱤᱱ ᱫᱚ ᱪᱮᱫ ᱠᱚᱵᱤᱱ ᱠᱟᱹᱢᱤ ᱵᱟᱲᱟᱭᱮᱫᱟ?
ᱮᱠᱷᱚᱱ ᱫᱚ ᱠᱟᱢᱤ ᱠᱚᱫᱚ ᱚᱱᱠᱟᱱ ᱫᱚ ᱪᱮᱫ ᱦᱚᱸ ᱵᱟᱝ᱾ ᱦᱮᱸ ᱮᱠᱷᱚᱱ ᱫᱚ ᱠᱟᱜᱮ ᱚᱲᱟᱜ ᱠᱚᱨᱮ ᱜᱮ ᱦᱮᱸ ᱫᱩᱲᱩᱵ ᱵᱟᱲᱟ ᱦᱩᱭᱠᱟᱱᱟ ᱦᱮᱸ ᱡᱟ ᱥᱤᱛᱩᱝ ᱜᱚᱨᱚᱢ ᱠᱟᱱᱟ ᱚᱲᱟᱜ ᱠᱷᱚᱱ ᱦᱚᱸ ᱩᱰᱩᱠ ᱦᱚᱸ ᱵᱟᱝ ᱥᱟᱱᱟ ᱠᱟᱱᱟ ᱟᱵᱤᱜᱮ ᱥᱤᱛᱩᱝ ᱜᱚᱨᱚᱢ ᱟᱯᱮ ᱚᱱᱛᱮ ᱫᱚ ᱪᱮᱫᱠᱟ ᱮᱠᱷᱚᱱ ᱟᱵᱚᱦᱟᱣᱟ ᱠᱚᱫᱚ
ᱟᱞᱮ ᱥᱮᱫ ᱦᱚᱸ ᱚᱝᱠᱟᱜᱮ ᱱᱚᱜᱼᱚᱭ ᱱᱮᱛᱟᱨ ᱢᱟ ᱮᱸ ᱟᱥᱟᱲ ᱵᱚᱸᱜᱟ ᱥᱮᱴᱮᱨᱮᱱ ᱨᱮᱦᱚᱸ ᱫᱟᱜ ᱦᱚᱸ ᱵᱟᱭ ᱫᱟᱜ ᱟᱵᱚᱱ ᱠᱟᱱᱟ ᱟᱫᱚ ᱦᱟᱸᱜ ᱚᱝᱠᱟᱜᱮ ᱛᱚᱲᱟ ᱠᱚ ᱮᱸ ᱜᱤᱰᱤ ᱵᱟᱲᱟ ᱦᱩᱭ ᱠᱟᱱᱟ ᱪᱟᱥ ᱠᱟᱹᱢᱤ ᱠᱚᱦᱚᱸ ᱟᱨᱟᱢᱵᱚ ᱦᱚᱫᱚᱜ ᱠᱟᱱᱟ ᱟᱨ ᱱᱚᱜᱼᱚᱭ ᱱᱚᱛᱮ ᱦᱚᱸ ᱫᱟᱜ ᱦᱚᱸ ᱱᱝᱠᱟ ᱵᱟᱭ ᱫᱟᱜᱮᱜᱼᱟ
ᱟᱪᱪᱷᱟ
ᱛᱟᱭᱚᱢ ᱟᱫᱚ ᱟᱹᱞᱤᱧ ᱫᱚ ᱚᱝᱠᱟᱜᱮ ᱵᱟᱹᱫᱽ ᱠᱚᱨᱮ ᱜᱮᱞᱤᱧ ᱠᱟᱹᱢᱤ ᱵᱟᱲᱟᱭ ᱜᱮᱭᱟ ᱥᱮ ᱚᱲᱟᱜ ᱨᱮᱱᱟᱜ ᱡᱟᱦᱟᱸ ᱵᱟᱹᱫᱽ ᱠᱚ ᱢᱮᱱᱟᱜ ᱛᱟᱞᱮᱭᱟ ᱚᱱᱟ ᱠᱚᱜᱮ ᱪᱟᱥ ᱠᱚᱞᱤᱧ ᱧᱮᱞ ᱵᱟᱲᱟᱭ ᱜᱮᱭᱟ ᱟᱫᱚ ᱱᱚᱜᱼᱚ ᱱᱚᱝᱠᱟ ᱞᱤᱧ ᱧᱮᱞᱮᱜᱼᱟ ᱫᱟᱜ ᱦᱚᱸ ᱵᱟᱭ ᱫᱟᱜᱮᱼᱟ ᱟᱨ ᱥᱤᱛᱩᱝ ᱜᱟ ᱡᱟᱹᱥᱛᱤᱜ ᱠᱟᱱᱟ
ᱦᱮᱸ
ᱟᱫᱚ ᱢᱚᱱᱮᱭ ᱫᱟᱞᱤᱧ ᱡᱮ ᱱᱤᱭᱟᱹ ᱫᱷᱟᱣ ᱫᱚ ᱪᱮᱫᱠᱟ ᱫᱟᱜᱟᱭ ᱥᱮ ᱵᱟᱭ ᱫᱟᱜᱟ ᱪᱟᱥ ᱠᱚ ᱴᱷᱤᱠ ᱴᱷᱟᱠ ᱦᱩᱭᱩᱜᱼᱟ ᱥᱮ ᱵᱟᱝ ᱦᱩᱭᱩᱜᱼᱟ ᱛᱚᱲᱟ ᱠᱚᱦᱟᱸᱜ ᱢᱟᱞᱤᱧ ᱜᱤᱰᱤᱭ ᱠᱟᱫ ᱛᱟᱭᱚᱢ ᱨᱚᱦᱚᱭ ᱠᱚᱦᱟᱸᱜ ᱟᱨᱟᱢᱵᱚ ᱜᱚᱫ ᱠᱟᱜᱼᱟ ᱠᱚ
ᱦᱮᱸ
ᱦᱟᱸᱜ ᱠᱤᱪᱷᱩ ᱦᱚᱲ ᱫᱚ ᱟᱨ ᱤᱧ ᱫᱚ ᱦᱟᱸᱜ ᱟᱹᱣᱨᱤᱧ ᱟᱨᱟᱢᱵᱚᱭᱟ ᱟᱫᱚ ᱜᱚᱝᱠᱮ ᱟᱹᱵᱤᱱ ᱫᱚ ᱪᱮᱫ ᱦᱚᱸ ᱵᱟᱹᱵᱤᱱ ᱪᱤᱠᱟᱹᱭ ᱜᱮᱭᱟ
ᱟᱪᱪᱷᱟ ᱟᱞᱮ ᱫᱚ ᱱᱚᱝᱠᱟ ᱪᱟᱥᱵᱟᱥ ᱦᱩᱸ ᱛᱮᱜᱮᱞᱮ ᱪᱟᱞᱟᱹᱜᱮᱭᱟᱹ ᱛᱚ ᱟᱫᱚ ᱪᱟᱥ ᱵᱟᱟᱥ ᱠᱚ ᱮᱠᱷᱚᱱ ᱪᱟᱥ ᱵᱟᱟᱥ ᱪᱮᱛᱟᱱ ᱨᱮ ᱜᱮ ᱱᱤᱨᱵᱷᱚᱨ ᱟᱨ ᱱᱚᱜᱼᱚᱭ ᱡᱮ ᱮᱠᱷᱚᱱ ᱫᱟᱜ ᱡᱟᱹᱲᱤ ᱦᱚᱸ ᱟᱹᱲᱤ ᱥᱮ ᱨᱚᱠᱚᱢ ᱵᱟᱝ ᱦᱩᱭ ᱟᱠᱟᱱᱟ ᱟᱨ ᱛᱚᱞᱟ ᱠᱚᱦᱚᱸ ᱮᱨ ᱫᱚ ᱮᱨ ᱦᱩᱭ ᱠᱟᱱᱟ ᱛᱚ ᱛᱚᱞᱟ ᱫᱚ ᱮ ᱢᱟᱱᱮ ᱥᱮᱨᱚᱠᱚᱢ ᱫᱚ ᱵᱟᱝ ᱦᱩᱭ ᱠᱟᱱᱟ
ᱦᱳᱭ ᱦᱳᱭ ᱦᱳᱭ
ᱫᱟᱜ ᱵᱟᱭ ᱡᱟᱹᱲᱤ ᱞᱮᱠᱷᱟᱱ ᱛᱚᱞᱟ ᱨᱮᱱᱟᱜ ᱥᱚᱢᱵᱷᱚᱵᱚᱱᱟ ᱫᱚ ᱟᱰᱤᱜᱮ ᱠᱚᱢ ᱜᱮᱭᱟ ᱟᱫᱚ ᱪᱚᱞᱟ ᱮᱨ ᱢᱟᱲᱟᱝ ᱨᱮᱫᱚ ᱠᱟᱹᱴᱤᱡ ᱨᱚᱦᱚᱲ ᱨᱚᱦᱚᱲ ᱨᱮᱜᱮ ᱛᱚ ᱮᱨ ᱦᱩᱭᱩᱜᱼᱟ ᱟᱫᱚ ᱵᱮᱥᱤ ᱞᱚᱦᱚᱫ ᱫᱚ ᱵᱟᱝ ᱟᱫᱚ ᱚᱱᱟ ᱠᱷᱟᱹᱛᱤᱨ ᱛᱮ ᱚᱱᱟ ᱮ ᱨᱚᱦᱚᱲ ᱨᱚᱦᱚᱲ ᱨᱮᱜᱮ ᱮᱨ ᱦᱳᱭ ᱠᱟᱱᱟ
ᱟᱪᱪᱷᱟ ᱟᱪᱪᱷᱟ ᱟᱫᱚ ᱜᱚᱝᱠᱮ ᱞᱤᱧ ᱞᱟᱹᱭᱮᱫ ᱛᱟᱦᱮᱫ ᱟᱫᱚ ᱚᱝᱠᱟ ᱚᱲᱟᱜ ᱠᱚᱨᱮ ᱫᱚ ᱪᱤᱞᱤ ᱦᱩᱸ ᱠᱚᱯᱮ ᱦᱟᱜ ᱟᱥᱩᱞ ᱠᱟᱜ ᱠᱚᱣᱟᱯᱮ ᱥᱮ ᱵᱟᱝ
ᱚᱲᱟᱜ ᱠᱚᱨᱮ ᱫᱚ ᱟᱥᱩᱞ ᱠᱚᱫᱚ ᱱᱚᱝᱠᱟ ᱥᱩᱠᱨᱤ ᱠᱚ ᱢᱮᱨᱚᱢ ᱠᱚ ᱟᱨ ᱟᱵᱚᱨᱮᱱ ᱫᱚ ᱥᱤᱢ ᱥᱟᱺᱰᱤ ᱠᱚ ᱥᱩᱠᱨᱤ ᱥᱤᱢ ᱥᱟᱺᱰᱤ ᱱᱩᱠᱤᱱ ᱫᱚ ᱮ ᱫᱚᱦᱚ ᱜᱮ ᱦᱩᱭᱩᱜᱼᱟ ᱵᱚᱸᱜᱟ ᱵᱩᱨᱩ ᱠᱚᱨᱮ ᱞᱟᱜᱟᱜ ᱜᱮᱭᱟ ᱠᱚᱛᱚ ᱟᱫᱚ ᱚᱝᱠᱟ ᱠᱚᱨᱮ ᱦᱟᱜ ᱯᱟᱸᱡᱟ ᱵᱟᱲᱟ ᱠᱚᱣᱟ ᱚᱱᱠᱟ ᱵᱚᱸᱜᱟ ᱵᱩᱨᱩ ᱫᱤᱱ ᱠᱚᱨᱮ ᱫᱚ ᱯᱟᱸᱡᱟ ᱛᱮᱦᱚᱸ ᱵᱟᱝᱠᱚ ᱧᱟᱢᱚᱜᱼᱟ ᱡᱚᱛᱚ ᱦᱚᱲ ᱫᱚ ᱵᱟᱝᱠᱚ ᱮᱢᱚᱜᱼᱟ ᱛᱚ
ᱦᱳᱭ ᱦᱳᱭ
ᱟᱫᱚ ᱚᱱᱟ ᱠᱷᱟᱹᱛᱤᱨ ᱛᱮ ᱚᱲᱟᱜ ᱠᱚᱨᱮᱢ ᱫᱚᱦᱚ ᱞᱮᱠᱷᱟᱱ ᱫᱚ ᱱᱤᱡᱮᱨᱟᱜ ᱥᱩᱵᱤᱫᱷᱟ ᱵᱚᱸᱜᱟ ᱵᱩᱨᱩ ᱯᱮ ᱦᱮᱡ ᱮᱱᱟ ᱮᱢᱟᱜ ᱠᱚᱣᱟᱢ ᱚᱸᱰᱮ ᱠᱷᱚᱱ ᱜᱮ ᱩᱰᱩᱠ ᱠᱟᱛᱮ
ᱦᱳᱭ
ᱠᱷᱟᱱ ᱫᱚ ᱟᱵᱟᱨ ᱪᱟᱞᱟᱜ ᱢᱮ ᱵᱟᱡᱟᱨ ᱠᱤᱨᱤᱧ ᱟᱜᱩᱭᱮᱢ ᱦᱮᱸ ᱥᱮ
ᱦᱳᱭ ᱦᱳᱭ
ᱛᱚ ᱟᱯᱮᱨᱮᱱ ᱫᱚ ᱪᱮᱞᱮ ᱠᱚᱯᱮ ᱟᱹᱥᱩᱞ ᱟᱠᱟᱫ ᱠᱚᱣᱟ?
ᱜᱚᱢᱠᱮ ᱟᱞᱮ ᱦᱚᱸ ᱱᱚᱝᱠᱟ ᱚᱲᱟᱜ ᱠᱚᱫᱚ ᱚᱲᱟᱜ ᱠᱚᱨᱮ ᱫᱚ ᱮᱸ ᱥᱤᱢ ᱦᱚᱞᱮ ᱟᱹᱥᱩᱞ ᱟᱠᱟᱫ ᱠᱚᱣᱟ ᱰᱟᱹᱝᱨᱤ ᱦᱚᱞᱮ ᱟᱹᱥᱩᱞ ᱟᱠᱟᱫ ᱠᱚᱣᱟ ᱢᱮᱨᱚᱢ ᱦᱚᱞᱮ ᱟᱹᱥᱩᱞ ᱟᱠᱟᱫ ᱠᱚᱣᱟ ᱟᱨ ᱱᱚᱛᱮ ᱥᱩᱠᱨᱤ ᱦᱚᱞᱮ ᱟᱹᱥᱩᱞ ᱟᱠᱟᱫ ᱠᱚᱣᱟ ᱟᱫᱚ ᱮᱸ ᱩᱱᱠᱩ ᱡᱤᱭᱟᱹᱞᱤ ᱠᱚ ᱟᱹᱥᱩᱞ ᱨᱮᱱᱟᱜ ᱠᱟᱨᱚᱱ ᱫᱚ ᱡᱟᱦᱟᱸ ᱟᱢᱮᱢ ᱞᱟᱹᱭ ᱠᱮᱫ ᱱᱚᱣᱟ ᱡᱮ ᱥᱤᱢ ᱠᱚᱫᱚ ᱦᱟᱜ ᱡᱟᱦᱟ
ᱦᱮᱸ
ᱟᱫᱚ ᱥᱤᱢ ᱠᱚᱫᱚ ᱦᱟᱸᱜ ᱚᱱᱠᱟ ᱵᱚᱸᱜᱟ ᱵᱩᱨᱩ ᱨᱮ ᱟᱹᱰᱤ ᱜᱮᱠᱚ ᱞᱟᱜᱟᱜ ᱜᱮᱭᱟ ᱡᱮᱢᱚᱱ ᱱᱚᱝᱠᱟ ᱢᱮᱱᱟᱜ ᱠᱚᱣᱟ ᱯᱩᱸᱰ ᱥᱤᱢ ᱟᱨᱟᱜ ᱥᱤᱢ ᱦᱮᱸᱫᱮ ᱵᱩᱥᱟᱹᱜ ᱦᱮᱸᱥᱮ
ᱦᱮᱸ
ᱱᱚᱝᱠᱟᱱ ᱟᱭᱢᱟ ᱵᱚᱸᱜᱟ ᱵᱩᱨᱩ ᱠᱟᱹᱢᱤ ᱨᱮᱠᱚ ᱞᱟᱜᱟᱜᱼᱟ ᱚᱱᱟᱛᱮ ᱥᱤᱢ ᱟᱥᱩ ᱟᱹᱥᱩᱞ ᱦᱩᱭ ᱟᱠᱟᱱᱟ ᱟᱨ ᱛᱟᱭᱚᱢ ᱢᱮᱨᱚᱢ ᱟᱨ ᱰᱟᱝᱨᱤ ᱠᱚᱫᱚ ᱚᱱᱠᱟ ᱰᱟᱝᱨᱤ ᱫᱚ ᱦᱟᱸᱜ ᱚᱱᱠᱟ ᱟᱥᱩᱞ ᱦᱩᱭ ᱠᱟᱱᱟ ᱡᱮ ᱡᱮ ᱢᱟᱱᱮ ᱯᱩᱨᱟᱹ ᱫᱚᱦᱚ ᱜᱚᱡ ᱠᱚᱣᱟ ᱚᱱᱠᱟ ᱫᱚ ᱵᱟᱝ ᱟᱹᱥᱩᱞ ᱦᱳᱭ ᱠᱟᱱᱟ ᱟᱫᱚ ᱡᱚᱠᱷᱚᱱ ᱜᱮ ᱱᱚᱣᱟ ᱚᱲᱟᱜ ᱠᱚᱨᱮ ᱵᱟᱝᱢᱟ ᱡᱟᱦᱟᱱᱟᱜ ᱚᱥᱩᱵᱤᱫᱟ ᱮᱴᱠᱮᱴᱚᱲᱮ ᱠᱚ ᱦᱤᱡᱩᱜᱼᱟ ᱦᱮᱸᱥᱮ, ᱟᱫᱚ ᱚᱱᱟ ᱡᱚᱠᱷᱚᱱ ᱯᱩᱭᱥᱟᱹ ᱚᱵᱷᱟᱵᱚᱜᱼᱟ ᱩᱱ ᱥᱚᱢᱚᱭ ᱜᱮ ᱰᱟᱝᱨᱤ ᱮᱸ ᱥᱮ ᱢᱮᱨᱚᱢ ᱫᱚ ᱟᱠᱷᱨᱤᱧ ᱦᱩᱭᱩᱜ ᱜᱮᱭᱟ ᱪᱮᱫᱟᱜ ᱥᱮ ᱚᱲᱟᱜ ᱠᱚᱨᱮ ᱢᱟ ᱟᱵᱚ ᱥᱟᱱᱛᱟᱲ ᱦᱚᱯᱚᱱᱟᱜ ᱢᱟ ᱢᱟᱱᱮ ᱥᱮ ᱥᱟᱱᱛᱟᱲ ᱥᱮᱨᱣᱟ ᱨᱮᱢᱟ ᱱᱚᱝᱠᱟ ᱟᱹᱰᱤ ᱟᱸᱡᱷᱟᱸᱴ ᱮᱴᱠᱮᱴᱚᱲᱮ ᱦᱤᱡᱩᱜ ᱜᱮᱭᱟ ᱛᱚ ᱟᱫᱚ ᱱᱚᱜᱼᱚ ᱱᱚᱝᱠᱟ ᱟᱵᱚᱢᱟ ᱴᱟᱴᱠᱟ ᱚᱵᱷᱟᱵ ᱜᱚᱫᱚᱜ ᱟᱵᱚᱱ ᱴᱟᱠᱟ ᱯᱚᱭᱥᱟ ᱠᱚᱨᱮᱱᱟᱜ ᱟᱫᱚ ᱚᱠᱟ ᱨᱮᱵᱚᱱ ᱧᱟᱢᱟ ᱚᱱᱟᱛᱮ ᱰᱟᱝᱨᱤ ᱢᱮᱨᱚᱢ ᱟᱹᱥᱩᱞ ᱫᱚ ᱟᱫᱚ ᱰᱟᱹᱟᱝᱨᱤ ᱢᱮᱨᱚᱢ ᱟᱹᱥᱩᱞ ᱠᱟᱠᱚ ᱠᱷᱟᱱ ᱟᱢ ᱡᱩᱫᱤ ᱡᱟᱦᱟᱱᱟᱜ ᱚᱱᱠᱟ ᱴᱟᱠᱟ ᱯᱚᱭᱥᱟ ᱛᱮ ᱟᱱᱟᱴ ᱮᱱᱟᱜ ᱟᱫᱚᱢ ᱟᱠᱷᱨᱤᱧ ᱠᱟᱛᱮᱫ ᱚᱱᱟ ᱴᱟᱠᱟ ᱯᱚᱭᱥᱟ ᱟᱢᱮᱢ ᱡᱳᱜᱟᱲ ᱫᱟᱲᱮᱭᱟᱜᱼᱟ
ᱦᱩᱸ
ᱟᱫᱚ ᱱᱚᱝᱠᱟ ᱜᱮ ᱥᱤᱢ ᱟᱨ ᱢᱮᱨᱚᱢ ᱫᱚ ᱡᱮᱢᱚᱱ ᱡᱟᱦᱟᱸᱱᱟᱜ ᱢᱤᱫ ᱢᱤᱫᱴᱟᱝ ᱯᱚᱨᱚᱵᱽ ᱮᱸ ᱡᱮᱢᱚᱱ ᱵᱟᱦᱟ ᱯᱚᱨᱚᱵᱽ ᱨᱮ ᱥᱚᱨᱦᱟᱭ ᱨᱮ ᱢᱟᱜᱢᱚᱬᱮ ᱨᱮ ᱦᱮᱸᱥᱮ
ᱦᱟᱭ ᱦᱟᱭ
ᱟᱫᱚ ᱚᱱᱠᱟᱜᱮ ᱡᱚᱠᱷᱚᱱ ᱮᱸ ᱟᱵᱚ ᱡᱟᱦᱟᱸ ᱦᱟᱹᱛᱤ ᱞᱮᱠᱟᱱ ᱥᱚᱨᱦᱟᱭ ᱦᱟᱸᱜ ᱢᱟᱨᱟᱝ ᱯᱚᱨᱚᱵ ᱟᱵᱚ ᱥᱟᱱᱛᱟᱲ ᱥᱮᱨᱣᱟ ᱨᱮᱱᱟᱜ ᱡᱟᱦᱟᱸ ᱥᱟᱱᱛᱟᱲ ᱥᱚᱢᱟᱡᱽ ᱨᱮᱱᱟᱜ ᱦᱟᱹᱛᱤ ᱞᱮᱠᱟᱱ ᱯᱚᱨᱚᱵᱽ ᱥᱚᱨᱦᱟᱭ ᱯᱚᱨᱚᱵᱽ ᱡᱮᱢᱚᱱ ᱟᱵᱚ ᱵᱚᱱ ᱱᱮᱣᱛᱟ ᱠᱚᱣᱟ ᱟᱵᱚᱨᱮᱱ ᱯᱮᱲᱟ ᱯᱟᱹᱲᱦᱟᱹ ᱠᱚ ᱦᱮᱸ ᱥᱮ
ᱦᱮᱸ ᱦᱮᱸ ᱦᱮᱸ
ᱯᱮᱲᱟ ᱯᱟᱹᱲᱦᱟᱹ ᱠᱚᱵᱚᱱ ᱱᱮᱣᱛᱟ ᱠᱚᱣᱟ ᱡᱚᱠᱷᱚᱱ ᱥᱟᱸᱜᱤᱧ ᱧᱚᱜ ᱡᱚᱠᱷᱚᱱ ᱵᱚᱱ ᱱᱮᱣᱛᱟ ᱢᱮᱛᱟ ᱠᱚᱣᱟ ᱛᱚᱠᱷᱚᱱ ᱫᱚ ᱟᱵᱚ ᱥᱤᱢ ᱠᱚᱦᱚᱸ ᱵᱚᱱ ᱜᱚᱡ ᱟᱠᱚᱣᱟ ᱢᱮᱨᱚᱢ ᱠᱚᱦᱚᱸ ᱵᱚᱱ ᱜᱚᱡ ᱟᱠᱚᱣᱟ ᱪᱮᱫᱟᱜ ᱥᱮᱵᱚᱱ ᱱᱮᱣᱛᱟ ᱟᱠᱟᱫ ᱠᱚᱣᱟ ᱢᱟᱱᱮ ᱩᱱᱠᱩ ᱫᱚ ᱟᱵᱚ ᱡᱤᱞ ᱫᱟᱠᱟ ᱵᱚᱱ ᱡᱚᱢ ᱦᱚᱪᱚ ᱠᱚᱣᱟ
ᱦᱮᱸ ᱦᱮᱸ
ᱟᱨ ᱥᱩᱠᱨᱤ ᱫᱚ ᱟᱹᱥᱩᱞ ᱦᱩᱭ ᱟᱠᱟᱱᱟ ᱩᱱᱠᱩ ᱦᱚᱸ ᱟᱹᱠᱷᱨᱤᱧ ᱞᱟᱹᱜᱤᱫ ᱜᱮ ᱡᱟᱦᱟᱸ ᱥᱩᱠᱨᱤ ᱠᱚ ᱢᱟᱱᱮ ᱦᱚᱯᱚᱱᱚᱜᱼᱟ ᱠᱚ ᱩᱱᱠᱩ ᱦᱚᱯᱚᱱ ᱠᱚᱦᱚᱸᱵᱚᱱ ᱟᱹᱠᱷᱨᱤᱧ ᱠᱚᱣᱟ ᱢᱟᱱᱮ ᱩᱸᱜ ᱚᱱᱮ ᱚᱱᱟᱜᱮ ᱡᱮᱢᱚᱱ ᱴᱟᱠᱟ ᱯᱚᱭᱥᱟ ᱡᱟᱛᱮ ᱴᱟᱴᱠᱟ ᱚᱵᱷᱟᱵ ᱜᱚᱫ ᱞᱮᱱ ᱠᱷᱟᱱ ᱜᱮ ᱡᱟᱛᱮ ᱟᱵᱚ ᱴᱟᱠᱟ ᱵᱚᱱ ᱩᱠᱩ ᱟᱹᱷᱨᱤᱧ ᱠᱟᱛᱮᱫ ᱵᱚᱱ ᱟᱨᱡᱟᱣ ᱫᱟᱲᱮᱭᱟᱜ ᱢᱟ᱾
ᱦᱮᱸ᱾
ᱟᱫᱚ ᱜᱚᱝᱠᱮ ᱞᱤᱧ ᱞᱟᱹᱭᱮᱫ ᱛᱟᱦᱮᱸᱫ ᱟᱹᱵᱤᱱ ᱫᱚ ᱢᱟᱱᱮ ᱚᱱᱠᱟ ᱥᱮᱸᱫᱽᱨᱟ ᱠᱚᱫᱚ ᱵᱤᱱ ᱨᱟᱹᱥᱠᱟᱹᱜ ᱜᱮᱭᱟ ᱥᱮ ᱵᱟᱝ?
ᱦᱮᱸ ᱜᱚᱢᱠᱮ ᱥᱮᱸᱫᱽᱨᱟ ᱠᱚᱫᱚ ᱨᱟᱹᱥᱠᱟᱹ ᱜᱮ, ᱥᱮᱸᱫᱽᱨᱟ ᱥᱟᱱᱛᱟᱲᱤ ᱜᱤᱫᱽᱨᱟᱹ ᱥᱮᱸᱫᱽᱨᱟ ᱵᱟᱢ ᱪᱟᱞᱟᱣ ᱞᱮᱱ ᱠᱷᱟᱱ ᱦᱩᱭᱩᱜᱼᱟ᱾ ᱟᱫᱚ ᱥᱮᱸᱫᱽᱨᱟ ᱫᱚ ᱜᱚᱝᱠᱮ ᱪᱟᱞᱟᱣ ᱫᱚ ᱦᱩᱭᱩᱜ ᱜᱮᱭᱟ, ᱟ ᱥᱮᱸᱫᱽᱨᱟ ᱡᱮᱢᱚᱱ ᱵᱟᱝ ᱱᱮᱰᱟ ᱠᱟᱛᱮᱫ ᱦᱚᱸ ᱥᱮᱸᱫᱽᱨᱟ ᱪᱟᱞᱟᱣ ᱦᱩᱭᱩᱜ ᱜᱮᱭᱟ ᱱᱚᱝᱠᱟ ᱟᱫᱚ ᱡᱮᱢᱚᱱ ᱟᱹᱛᱳ ᱥᱟᱸᱜᱮ ᱜᱤᱫᱽᱨᱟᱹ ᱦᱚᱸ ᱥᱮᱸᱫᱽᱨᱟ ᱫᱚ ᱪᱟᱞᱟᱣ ᱦᱩᱭᱩᱜ ᱜᱮᱭᱟ ᱦᱮᱸ ᱥᱮ, ᱛᱚ ᱥᱮᱸᱫᱽᱨᱟ ᱟᱹᱰᱤ ᱪᱟᱞᱟᱣ ᱫᱚ ᱦᱩᱭᱩᱜ ᱜᱮᱭᱟ ᱵᱤᱨ ᱠᱚᱨᱮ, ᱡᱤᱭᱟᱹᱞᱤ ᱠᱚ ᱠᱩᱞᱟᱹᱭ ᱠᱚ ᱨᱩᱸᱰᱟ ᱠᱚ ᱜᱩᱰᱳ ᱠᱚ ᱪᱮᱢᱮᱧ ᱠᱚ ᱥᱚᱜᱚᱜ ᱠᱚ ᱥᱟᱱᱟᱢ ᱞᱮᱠᱟᱱ ᱜᱮ ᱢᱟᱱᱮ ᱡᱚᱢ ᱞᱮᱠᱟᱱ ᱡᱤᱭᱟᱹᱞᱤ ᱠᱚ ᱵᱤᱨ ᱥᱩᱠᱨᱤ ᱠᱚ ᱱᱩᱠᱩ ᱫᱚ ᱜᱚᱡ ᱠᱟᱛᱮ ᱟᱹᱜᱩ ᱫᱚ ᱦᱩᱭᱩᱜ ᱜᱮᱭᱟ ᱦᱮᱸ ᱥᱮ, ᱮᱸ ᱥᱮᱸᱫᱽᱨᱟ ᱠᱚᱫᱚ ᱪᱟᱞᱟᱣ ᱫᱚ ᱠᱷᱩᱵ ᱮᱠᱴᱩ ᱠᱚᱢ ᱜᱮᱞᱤ ᱢᱟᱱᱮ ᱟᱹᱰᱤ ᱵᱟᱹᱲᱛᱤ ᱫᱚ ᱵᱟᱞᱤᱧ ᱪᱟᱞᱟᱣ ᱠᱟᱱᱟ ᱦᱮᱸᱥᱮ ᱛᱚ ᱟᱞᱮ ᱱᱚᱱ ᱛᱮᱫ ᱫᱚ ᱱᱚᱝᱠᱟ ᱥᱮᱸᱫᱽᱨᱟ ᱡᱟᱭᱜᱟ ᱫᱚ ᱮᱠᱷᱚᱱ ᱫᱚ ᱮᱸ ᱚᱱᱠᱟ ᱫᱚ ᱵᱟᱹᱱᱩᱜᱼᱟ, ᱢᱟᱱᱮ ᱟᱹᱛᱩ ᱚᱲᱟᱜ ᱠᱷᱚᱱ ᱮᱵᱟᱨ ᱵᱮᱱᱟᱣ ᱫᱟᱠᱚ ᱛᱟᱯᱚᱨᱮ ᱱᱚᱛᱮ ᱠᱚᱞ ᱠᱟᱨ ᱠᱷᱟᱱᱟ ᱠᱚ ᱟᱵᱟᱨ ᱡᱟᱭᱜᱟ ᱠᱚ ᱧᱟᱢᱮᱫ ᱠᱟᱱ ᱟᱹᱰᱤ ᱟᱹᱰᱤ ᱮᱸᱜ ᱡᱤᱱᱤᱥ ᱠᱚᱠᱚ ᱵᱮᱱᱟᱣᱮᱫᱟ ᱚᱱᱟ ᱠᱷᱟᱹᱛᱤᱨ ᱛᱮ ᱵᱤᱨ ᱠᱚᱫᱚ ᱟᱫᱚ ᱠᱚ ᱮᱸ ᱢᱟᱜ ᱯᱷᱟᱨᱪᱟᱭᱫᱟ ᱦᱮᱸ
ᱩᱸ ᱦᱩᱸ ᱦᱩᱸ᱾
ᱚᱱᱟ ᱠᱷᱟᱹᱛᱤᱨ ᱛᱮ ᱥᱮᱸᱫᱽᱨᱟ ᱫᱚ ᱟᱫᱚ ᱚᱠᱟ ᱠᱚᱨᱮᱢ ᱪᱟᱞᱟᱜᱼᱟ, ᱚᱱᱟ ᱠᱷᱟᱹᱛᱤᱨ ᱛᱮ ᱮᱠᱷᱚᱱ ᱫᱚ ᱮᱸ ᱥᱮᱸᱫᱽᱨᱟ ᱠᱚᱦᱚᱸ ᱠᱷᱩᱵ ᱮᱠᱴᱩ ᱫᱚ ᱵᱟᱝ ᱪᱟᱞᱟᱣ ᱦᱩᱭᱩᱜ ᱠᱟᱱᱟ ᱮᱸ ᱵᱤᱨ ᱡᱟᱦᱟᱸ ᱥᱮᱫ ᱢᱮᱱᱟᱜᱼᱟ ᱚᱱᱛᱮ ᱜᱮ ᱴᱟᱭᱤᱢ ᱚᱠ ᱛᱚ ᱡᱚᱠᱷᱚᱱ ᱦᱩᱭᱩᱜ ᱠᱟᱱᱟ, ᱥᱟᱱᱟᱢ ᱮᱸᱜ ᱟᱹᱛᱩ ᱨᱮᱱ ᱦᱚᱲ ᱠᱚᱣᱟᱜ ᱠᱚᱲᱟ ᱠᱚᱣᱟᱜ ᱛᱚᱠᱷᱚᱱ ᱦᱟᱸᱜ ᱮᱸ ᱢᱤᱫ ᱫᱤᱱ ᱱᱮᱰᱟ ᱠᱟᱛᱮᱜ ᱦᱟᱸᱜ ᱡᱷᱚᱛᱚ ᱦᱚᱲ ᱡᱟᱣᱨᱟ ᱠᱟᱛᱮ ᱟᱫᱚ ᱥᱮᱸᱫᱽᱨᱟ ᱠᱚᱦᱚᱸ ᱪᱟᱞᱟᱜ ᱦᱩᱭᱩᱜᱼᱟ ᱟᱫᱚ ᱟᱞᱮ ᱚᱱᱛᱮ ᱫᱚ ᱥᱟᱺᱜᱤᱧ ᱮᱸ ᱵᱤᱨ ᱵᱚᱞᱮ ᱟᱫᱚ ᱥᱟᱺᱜᱤᱧ ᱥᱮᱜ ᱪᱟᱞᱟᱜ ᱦᱩᱭᱩᱜᱼᱟ᱾ ᱦᱮᱸ ᱱᱚᱝᱠᱟ ᱥᱩᱨ ᱥᱩᱯᱩᱨ ᱠᱚᱨᱮ ᱫᱚ ᱟᱫᱚ ᱚᱱᱠᱟ ᱫᱚ ᱵᱟᱞᱮ ᱪᱟᱞᱟᱜ ᱜᱮᱭᱟ ᱜᱚᱝᱠᱮ ᱟᱯᱮ ᱚᱱ ᱛᱮ ᱫᱚ ᱥᱮᱸᱫᱽᱨᱟ ᱯᱮ ᱪᱟᱞᱟᱜ ᱜᱮᱭᱟ ᱥᱮ ᱵᱟᱝ ᱥᱮᱸᱫᱽᱨᱟ ᱠᱚᱫᱚᱢ ᱨᱟᱹᱥᱠᱟᱹ ᱜᱮᱭᱟ ᱥᱮ ᱵᱟᱝ?
ᱦᱮᱸ ᱦᱮᱸ ᱥᱮᱸᱫᱽᱨᱟ ᱫᱚ ᱜᱚᱝᱠᱮ ᱟᱹᱞᱤᱧ ᱫᱚ ᱟᱹᱰᱤ ᱨᱟᱹᱥᱠᱟᱹ ᱜᱮᱞᱤᱧ ᱵᱩᱡᱷᱟᱹᱣᱟ᱾ ᱟ ᱥᱮᱸᱫᱽᱨᱟ ᱠᱚᱫᱚ ᱟᱹᱞᱤᱧ ᱫᱚ ᱟᱸᱜ ᱟᱸ ᱫᱷᱚᱢᱮ ᱜᱮ ᱪᱟᱞᱟᱜ ᱥᱟᱱᱟ ᱞᱤᱧᱟ᱾ ᱦᱮᱸ ᱥᱮ ᱟᱫᱚ ᱦᱟᱸᱜ ᱟᱵᱚ ᱦᱟᱸᱜ ᱡᱟᱦᱟᱸ ᱵᱚᱱ ᱵᱟᱲᱟᱭᱟ, ᱡᱮ ᱱᱚᱜᱼᱚ ᱱᱚᱣᱟ ᱟᱸ ᱱᱚᱜᱼᱚ ᱱᱚᱣᱟ ᱚᱠᱛᱚ ᱨᱮ ᱫᱚ ᱢᱟᱱᱮ ᱟᱹᱰᱤ ᱜᱮ ᱟᱹᱰᱤ ᱟᱹᱰᱤ ᱨᱟᱹᱥᱠᱟᱹ ᱜᱮ ᱵᱩᱡᱷᱟᱹᱜᱼᱟ, ᱚᱝᱠᱟ ᱚᱠ ᱛᱚ ᱡᱟᱦᱟᱸ ᱫᱚ ᱵᱚᱱ ᱵᱟᱲᱟᱭ ᱜᱮᱭᱟ ᱟᱵᱚ ᱥᱟᱱᱛᱟᱲ ᱥᱮᱨᱣᱟ ᱨᱮᱭᱟᱜ ᱡᱟᱦᱟᱸ ᱯᱷᱟᱹᱜᱩᱱ ᱵᱚᱸᱜᱟ ᱨᱮ ᱡᱟᱦᱟᱸ ᱵᱟᱦᱟ ᱦᱟᱸᱜ ᱵᱚᱱ ᱵᱚᱸᱜᱟᱜᱼᱟ ᱦᱮᱸᱥᱮ,
ᱟᱪᱪᱷᱟ ᱦᱮᱸ ᱦᱮᱸ᱾
ᱟᱫᱚ ᱚᱱᱟ ᱵᱟᱦᱟ ᱵᱚᱸᱜᱟ ᱨᱮ ᱵᱚ ᱚᱱᱟ ᱡᱟᱦᱟᱸ ᱛᱤᱥ ᱦᱤᱞᱳᱜ ᱩᱢ ᱢᱟᱦᱟ ᱦᱤᱞᱳᱜ ᱡᱚᱠᱷᱚᱱ ᱟᱵᱚ ᱡᱟᱦᱮᱨ ᱨᱮ ᱡᱟᱦᱟᱸ ᱛᱤᱥᱚᱜ ᱦᱟᱸᱜ ᱩᱢ ᱢᱟᱦᱟ ᱦᱤᱞᱳᱜ ᱪᱷᱟᱢᱰᱟ ᱦᱟᱸᱜ ᱵᱚᱱ ᱫᱟᱞᱚᱵ ᱦᱮᱸᱥᱮ ᱟᱹᱛᱩ ᱠᱚᱲᱟ ᱟᱛᱮᱜ ᱥᱮ ᱟᱹᱛᱩ ᱦᱚᱲ ᱡᱟᱦᱟᱸ ᱪᱷᱟᱢᱰᱟ ᱦᱟᱸᱜ ᱵᱚᱱ ᱫᱟᱞᱚᱵ ᱫᱚ ᱤᱱ ᱦᱤᱞᱳᱜ, ᱥᱮᱸᱫᱽᱨᱟ ᱡᱟᱦᱟᱸ ᱪᱟᱞᱟᱣ ᱦᱩᱭᱩᱜ ᱫᱚ ᱚᱸᱰᱮ ᱫᱚ ᱟᱫᱚ ᱮᱸᱜ ᱟᱵᱚ ᱢᱟ ᱵᱚᱱ ᱵᱟᱲᱟᱭᱟ ᱥᱟᱱᱛᱟᱲ ᱥᱮᱨᱣᱟ ᱤᱫᱤ ᱠᱟᱛᱮᱜ ᱡᱮ ᱟᱵᱚ ᱢᱟᱱᱮ ᱟᱵᱚᱭᱤᱧ ᱢᱤᱫ ᱢᱮᱱᱟᱭ ᱛᱟᱵᱚᱱᱟ ᱵᱚᱸᱜᱟ ᱵᱩᱨᱩᱭᱤᱡ ᱡᱟᱦᱟᱸᱭ ᱫᱚᱵᱚᱱ ᱢᱮᱛᱟᱭ ᱠᱟᱱᱟ ᱠᱩᱰᱟᱹᱢ ᱱᱟᱭᱠᱮᱭᱟᱜ ᱦᱮᱸᱥᱮ, ᱠᱩᱰᱟᱹᱢ ᱱᱟᱭᱠᱮ ᱜᱮ ᱩᱱᱤ ᱥᱮᱸᱫᱽᱨᱟ ᱫᱚ ᱵᱚᱸᱜᱟᱼᱵᱩᱨᱩᱣᱟᱭᱟ। ᱟᱨ ᱢᱟᱱᱮ ᱵᱚᱸᱜᱟ ᱵᱩ ᱨᱩ ᱵᱟᱲᱟ ᱠᱟᱛᱮ ᱜᱮ ᱦᱟᱸᱜ ᱥᱮᱸᱫᱽᱨᱟ ᱪᱟᱞᱟᱜᱼᱟ ᱟᱫᱚ ᱢᱟᱱᱮ ᱟᱵᱚ ᱡᱟᱦᱟᱸ ᱛᱤᱱᱟᱹᱜ ᱟᱹᱛᱩ ᱨᱤᱱ ᱠᱚᱲᱟ ᱠᱚ ᱫᱚ ᱟᱵᱚᱣᱟᱜ ᱦᱟᱹᱛᱤᱭᱟᱹᱨ ᱡᱟᱦᱟᱸ ᱛᱤᱱᱟᱹᱜ ᱢᱮᱱᱟᱜᱼᱟ ᱟᱸᱜ, ᱥᱟᱨ, ᱠᱟᱹᱯᱤ, ᱠᱷᱮᱸᱪᱟ, ᱵᱩᱰᱭᱟᱹ, ᱵᱟᱹᱴᱩᱞ, ᱡᱷᱟᱹᱞᱤ ᱟᱭᱢᱟ ᱞᱮᱠᱟᱱᱟᱜ ᱦᱟᱹᱛᱤᱭᱟᱹᱨ ᱢᱮᱱᱟᱜ ᱛᱟᱵᱚᱱᱟ ᱚᱱᱟ ᱠᱚ, ᱚᱱᱟ ᱠᱚ ᱚᱸᱰᱮ ᱫᱚᱦᱚ ᱠᱟᱛᱮᱜ ᱚᱸᱰᱮ ᱠᱟᱹᱴᱤᱡ ᱵᱟᱠᱷᱮᱲ ᱵᱟᱲᱟ ᱠᱟᱛᱮᱜ, ᱥᱤᱸᱫᱩᱨ ᱠᱚ ᱡᱚᱛᱚ ᱜᱮ ᱴᱤᱰᱟᱹᱜ ᱵᱟᱲᱟ ᱟᱜ ᱛᱟᱵᱚᱱ ᱛᱮ, ᱟᱫᱚ ᱟᱯᱟᱱ ᱟᱹᱯᱤᱱ ᱠᱚᱲᱟᱠᱚ ᱚᱱᱟ ᱦᱟᱹᱛᱤᱭᱟᱹᱨ ᱠᱚ ᱥᱟᱵ ᱛᱟᱵᱚᱣᱟ᱾ ᱥᱟᱵ ᱠᱟᱛᱮᱫ ᱟᱫᱚ ᱢᱤᱫ ᱢᱚᱦᱰᱟ ᱵᱚᱱ ᱪᱟᱞᱟᱜᱼᱟ ᱟᱵᱚ ᱫᱚ ᱥᱮᱸᱫᱽᱨᱟ ᱛᱮ। ᱢᱟᱱᱮ ᱚᱱᱟ ᱚᱱᱟ ᱚᱠᱛᱚ ᱨᱮᱱᱟᱜ ᱡᱟᱦᱟᱸ ᱵᱟᱦᱟ ᱥᱮᱸᱫᱽᱨᱟ ᱵᱚᱱ ᱞᱟᱹᱭᱟ ᱚᱱᱟ ᱵᱟᱦᱟ ᱥᱮᱸᱫᱽᱨᱟ ᱫᱚ ᱱᱚᱝ ᱱᱚᱝᱠᱟ ᱨᱟᱹᱥᱠᱟᱹ ᱵᱩᱡᱷᱟᱹᱜᱼᱟ ᱪᱮᱫᱟᱜ ᱥᱮ ᱠᱟᱹᱴᱤᱡ ᱢᱟᱱᱮ ᱟᱹᱛᱩ ᱨᱮᱱ ᱡᱟᱦᱟᱸ ᱛᱤᱱᱟᱹᱜ ᱦᱚᱲ ᱢᱮᱱᱟᱜ ᱠᱚᱣᱟ ᱡᱷᱚᱛᱚ ᱟᱛᱮ ᱜᱮᱢ ᱥᱮᱸᱫᱽᱨᱟ ᱟᱹᱰᱤ ᱨᱟᱹᱥᱠᱟᱹ ᱟᱹᱰᱤ ᱨᱚᱢᱚᱡᱽ ᱵᱩᱡᱷᱟᱹᱜᱼᱟ᱾ ᱡᱟᱦᱟᱱ ᱡᱤᱭᱟᱹᱞᱤ ᱠᱚᱢ ᱧᱟᱢ ᱠᱚᱣᱟ ᱩᱱ ᱠᱚᱣᱟᱜ ᱠᱩᱞᱟᱹᱭ, ᱛᱚᱨᱦᱚᱜ, ᱪᱮᱢᱮᱧ, ᱥᱚᱜᱚᱫ, ᱨᱩᱸᱰᱟᱹ ᱱᱩᱠᱩ ᱠᱚ ᱱᱩᱠᱩ ᱠᱚᱢ ᱧᱟᱢ ᱠᱚᱣᱟ ᱟᱨᱮᱢ ᱜᱚᱡ ᱤᱫᱤ ᱞᱮᱠᱚ ᱠᱷᱟᱱ ᱟᱨᱦᱚ ᱨᱟᱹᱥᱠᱟᱹ ᱵᱩᱡᱷᱟᱹᱜᱼᱟ ᱟᱨ ᱵᱟᱝ ᱱᱚ ᱠᱚ ᱞᱟᱹᱭᱟ ᱡᱮ ᱥᱮᱸᱫᱽᱨᱟ ᱨᱮ ᱡᱟᱦᱟᱸᱭ ᱨᱮᱱ ᱥᱮᱛᱟ ᱵᱟᱝᱢᱟ ᱡᱟᱦᱟᱸᱭ ᱡᱩᱫᱤ ᱜᱚᱡᱮᱭᱟᱭ ᱡᱟᱦᱟᱸ ᱡᱤᱭᱟᱹᱞᱤ ᱩᱱᱤ ᱫᱚ ᱵᱟᱝᱢᱟ ᱩᱱᱤ ᱞᱟᱹᱜᱤᱫ ᱫᱚ, ᱢᱤᱫᱴᱟᱝ ᱫᱷᱟᱲᱟ ᱠᱚ ᱮᱢᱟᱭᱟ ᱥᱮ ᱫᱷᱟᱲᱟ ᱠᱚ ᱵᱷᱟᱜᱟᱭᱟ ᱦᱮᱸᱥᱮ ᱟᱫᱚ ᱟᱨ ᱚᱱᱠᱟ ᱜᱮ ᱡᱟᱦᱟᱸᱭ ᱥᱮᱸᱫᱽᱨᱟ ᱥᱮᱛᱟ ᱠᱚ ᱢᱮᱱᱟᱜ ᱠᱚ ᱛᱟᱠᱚᱣᱟ ᱩᱱᱠᱩ ᱡᱩᱫᱤ ᱠᱚ ᱤᱫᱤ ᱟᱠᱟᱫ ᱠᱚᱣᱟ ᱩᱱᱠᱩ ᱥᱮᱛᱟ ᱵᱟᱝᱢᱟ ᱠᱩᱞᱟᱹᱭ ᱵᱟᱝᱠᱷᱟ ᱨᱩᱸᱰᱟᱹ ᱡᱩᱫᱤ ᱞᱟᱜᱟ ᱥᱟᱵ ᱠᱮᱫᱮᱭᱟ, ᱛᱟᱦᱚᱞᱮ ᱩᱱᱤ ᱥᱮᱛᱟ ᱞᱟᱹᱜᱤᱫ ᱦᱚᱸ ᱵᱷᱟᱜᱽ ᱠᱚ ᱮᱢᱟᱭᱟ। ᱟᱫᱚ ᱚᱱᱠᱟ ᱜᱮ ᱥᱮᱸᱫᱽᱨᱟ ᱟᱹᱜᱩ ᱠᱟᱛᱮᱜ ᱡᱚᱛᱚ ᱦᱚᱲ ᱮᱸ ᱱᱟᱭᱠᱮ ᱚᱲᱟᱜ ᱥᱮ ᱮᱸ ᱱᱟᱭᱠᱮ ᱚᱲᱟᱜ ᱛᱮᱠᱚ ᱦᱤᱡᱩᱜᱼᱟ। ᱱᱟᱭᱠᱮ ᱚᱲᱟᱜ ᱛᱮ ᱦᱮᱡ ᱠᱟᱛᱮᱫ ᱟᱹᱨᱩᱵ, ᱟᱹᱨᱩᱵ ᱵᱟᱲᱟ ᱠᱟᱛᱮᱜ, ᱟᱫᱚ ᱱᱟᱭᱠᱮ ᱚᱲᱟᱜ ᱛᱮᱠᱚ ᱵᱚᱞᱚᱱᱟ